ᱦᱮᱞᱳ
ᱦᱮᱸ ᱡᱚᱦᱟᱨ ᱜᱮ ᱪᱮᱫ ᱥᱟᱰᱮᱮᱜ ᱠᱟᱱ ᱛᱟᱢᱟ
ᱯᱷᱮᱱ ᱪᱟᱞᱩᱜ ᱠᱟᱱᱟ ᱢᱚᱱᱮᱦᱚᱭ ᱥᱟᱜᱤᱧ ᱯᱮ ᱪᱞᱩ ᱠᱟᱱᱟ ᱢᱚᱱᱮ ᱫᱚ ᱵᱟᱝᱢᱟ ᱯᱷᱱ ᱜᱤᱧ ᱪᱞᱩ ᱟᱠᱟᱫ
ᱟᱪᱪᱷᱟ ᱥᱟᱟᱹᱨᱤᱜ ᱠᱟᱱᱟ ᱚᱱᱟ ᱦᱚᱸ
ᱠᱷᱩᱵ ᱥᱟᱴᱮᱜ ᱠᱟᱱᱟ
ᱦᱮᱸ
ᱟᱪᱪᱷᱟ ᱦᱮᱸ ᱱᱤᱛᱚᱜ ᱦᱚ ᱥᱟᱰᱮ ᱠᱟᱱᱟ
ᱵᱟᱝ ᱜᱮ
ᱡᱚᱠᱷᱚᱱ
ᱦ ᱱᱚᱜᱼᱚᱭ
ᱪᱮᱫ ᱮᱢ ᱪᱮᱠᱟᱭᱟ ᱮᱫᱟ ᱤᱧ ᱪᱮᱠᱟ ᱜᱮ ᱵᱟᱝ ᱱᱤᱛᱚᱜ ᱯᱟᱯᱤᱜ ᱠᱷᱚᱱ ᱵᱮᱨᱮᱫᱚᱜ ᱠᱟᱱᱟ
ᱟᱪᱪᱷᱟ
ᱟᱢ ᱪᱮᱫ ᱮᱢ ᱪᱮᱠᱟᱭᱟ ᱮᱫᱟ
ᱤᱧ ᱪᱮᱫ ᱫᱚ ᱵᱟᱝ ᱪᱤᱠᱟᱹᱫᱤᱧᱟ ᱫᱩᱲᱩᱵ ᱫᱩᱲᱩᱵ ᱵᱟᱝ ᱤᱭᱟᱹ ᱤᱧ ᱤᱧ ᱜᱚᱜᱚ ᱥᱟᱛᱮᱜ ᱤᱧ ᱵᱟᱵᱟ ᱥᱟᱛᱮᱜ ᱜᱚᱞᱚ ᱜᱚᱞᱯᱚ ᱮᱮᱫ ᱛᱤᱧ ᱟᱢ ᱢᱟᱜ ᱟᱲᱟᱝ ᱵᱟᱝ ᱦᱤᱡᱩᱜ ᱠᱟᱱᱟ ᱦᱮᱞᱳ
ᱞᱟᱹᱭᱤᱧ ᱪᱮᱫᱱᱤᱞᱟᱟᱝ ᱜᱚᱞᱯᱷᱚᱭᱟ ᱞᱟᱹᱭ ᱢᱮ
ᱪᱮᱫ ᱱᱤᱭᱟᱹ ᱡᱟᱥ ᱱᱚᱨᱢᱟᱞ ᱜᱮ
ᱳᱠᱮ
ᱟᱢᱟᱜ ᱥᱟᱣᱩᱱᱰ ᱤᱭᱟᱹ ᱦᱤᱡᱩᱜ ᱠᱟᱱ ᱛᱟᱢᱟ ᱢᱟᱱᱮ ᱢᱟᱱᱮ ᱢᱤᱫ ᱫᱷᱟᱣ ᱥᱞᱳᱜ ᱠᱟᱱᱟ ᱢᱤᱫ ᱫᱷᱟᱣ ᱤᱭᱟᱹ ᱢᱟᱱᱮ ᱡᱟᱹᱥᱛᱤ ᱦᱼᱟ ᱥᱟᱣᱩᱱᱰᱴ ᱟᱯᱰᱟᱣᱩᱱᱚᱜ ᱠᱟᱱᱟ
ᱳ ᱦᱮᱰᱯᱷᱳᱱᱤᱧ ᱞᱟᱜᱟᱭ ᱞᱮᱭᱟ ᱮᱱᱟᱝ ᱨᱮ ᱵᱟᱲᱟᱭᱟᱢ ᱪᱟᱨᱡ ᱨᱤᱧ ᱵᱟᱹᱭᱥᱟᱹ ᱯᱩᱨᱟᱹ ᱥᱮᱛᱟᱜ ᱯᱟᱭᱟᱨᱨᱮ ᱱᱚᱣᱟ ᱢᱟ ᱯᱷᱟᱴᱟ ᱩᱛᱟᱹᱨᱚᱜᱼᱟ
ᱟᱪᱪᱷᱟ ᱚᱸ ᱟᱨ ᱚᱢ ᱜᱮ ᱪᱟᱪ ᱤᱪᱪᱠᱟ ᱛᱮ
ᱟᱯᱮ ᱟᱯᱮ ᱢᱮ ᱥᱟᱱ ᱛᱭᱟᱨ
ᱦᱮᱸ ᱦᱮᱞᱳ
ᱦᱮᱸ
ᱦᱮᱸ ᱞᱟᱹᱭ ᱢᱮ ᱟᱫᱚ ᱟᱫᱚ ᱪᱮᱫ ᱠᱚᱢ ᱯᱟᱲᱟᱜ ᱯᱟᱲᱦᱟᱜ ᱠᱷᱟᱱ ᱫᱚᱢᱮᱜᱮᱢ ᱵᱤᱡᱤ ᱜᱮᱭᱟ
ᱯᱟᱲᱦᱟᱣ ᱵᱚᱞᱛᱮ ᱪᱮᱫ ᱦᱚᱸ ᱵᱟᱝ-ᱟ ᱠᱚᱞᱮᱡᱽ ᱨᱮᱱᱟᱜ ᱜᱮ ᱮᱵᱟᱨ ᱞᱟᱹᱭᱮᱫ ᱛᱟᱦᱮᱸᱫ ᱠᱚ ᱛᱚ ᱟᱴᱷᱟᱥ ᱥᱟᱞ ᱠᱷᱚᱱᱟᱜ ᱯᱚᱨᱤᱠᱷᱟ ᱦᱳᱭ ᱫᱟᱲᱮᱭᱟᱜ-ᱟ ᱟᱫᱚ ᱚᱱᱟ ᱦᱟᱛᱤᱨ ᱛᱮ
ᱪᱮᱜ ᱨᱤᱡᱟᱡᱮᱜ ᱛᱮᱢ ᱨᱤᱡᱟᱡᱮᱜ ᱛᱮᱢ
ᱦᱮᱸ
ᱪᱮᱜ ᱨᱤᱥᱟᱡᱮᱫ ᱛᱮᱢ
ᱪᱟᱭ ᱨᱮᱱᱟᱜ ᱥᱵᱽᱡᱮᱠᱴ ᱱᱤᱭᱟᱹ
ᱟᱪᱪᱷᱟ
ᱥᱮ ᱪᱮᱫ ᱠᱚ ᱥᱤᱞᱮᱵᱟᱥ ᱨᱮ ᱢᱮᱱᱟᱜ ᱛᱟᱞᱮᱭᱟ ᱚᱱᱟ ᱠᱚ ᱠᱟᱹᱴᱤᱡ ᱤᱧ ᱧᱮᱞ ᱵᱟᱲᱟ ᱠᱮᱜᱼᱟ ᱛᱟᱯᱚᱨᱮ ᱚᱱᱟ ᱨᱮᱱᱟᱜ ᱤᱧ ᱪᱮᱫ ᱠᱚ ᱞᱟᱹᱭᱟ ᱢᱮᱱᱢᱮᱱ ᱚᱠᱟᱴᱟᱜ ᱡᱷᱚᱛᱚ ᱠᱷᱚᱱᱟᱜ ᱦᱟᱨᱴ ᱜᱮᱭᱟ ᱚᱱᱟᱴᱟᱜ ᱯᱨᱚᱛᱷᱚᱢ ᱟ ᱪᱟᱨᱡ ᱠᱟᱛᱮ ᱩᱰᱩᱠ ᱠᱮᱫᱟ ᱛᱟᱯᱚᱨᱮ ᱚᱱᱟ ᱥᱟᱱᱛᱟᱲ ᱛᱮᱧ ᱠᱚᱱᱵᱷᱟᱴ ᱠᱮᱜᱼᱟ ᱛᱟᱯᱚᱨᱮ ᱚᱱᱟᱧ ᱚᱞ ᱠᱮᱜᱼᱟ
ᱟᱪᱪᱷᱟ, ᱟᱪᱪᱷᱟ ᱪᱮᱴ ᱡᱤᱯᱤᱴᱤ ᱛᱟ ᱯᱚ ᱡᱮᱢᱤᱱᱟᱭ ᱨᱮ ᱱᱚᱣᱟ ᱠᱚᱨᱮ ᱛᱚ ᱥᱟᱨᱪ ᱫᱟᱲᱮᱭᱟᱜᱼᱟ ᱢᱟᱱᱮ ᱪᱮᱫ ᱪᱮᱫ ᱠᱚᱥᱪᱮᱱ ᱚᱱᱟ ᱠᱚᱥᱪᱮᱱ ᱠᱳᱥᱪᱟᱵ ᱫᱚᱦᱚᱭᱟᱢ ᱛᱟᱦᱚᱞᱮ ᱜᱮ ᱛᱚ ᱦᱩᱭᱩᱜᱼᱟ
ᱦᱮᱸ ᱚᱱᱟ ᱴᱚᱯᱤᱠ ᱴᱟᱜ ᱤᱧ ᱥᱟᱵ ᱠᱮᱜ-ᱟ, ᱟᱫᱚ ᱮᱵᱟᱨ ᱢᱮᱛᱟ ᱫᱤᱭᱟᱹᱧ ᱱᱚᱣᱟ ᱤᱫᱤ ᱠᱟᱛᱮᱫ ᱟᱢ ᱤᱱᱴᱨᱳᱰᱟᱠ ᱰᱤᱯᱷᱤᱱᱮᱥᱚᱱ ᱟᱨ ᱢᱮᱱ ᱢᱮᱱ ᱯᱚᱭᱮᱱᱴ ᱞᱟᱹᱭ ᱤᱧ ᱢᱮ
ᱚ ᱤᱧ ᱦᱚᱸᱛᱚ ᱚᱸᱰᱮ ᱠᱷᱚᱱ ᱜᱮ ᱤᱭᱟᱹᱭᱤᱧ ᱡᱟᱦᱟᱸ ᱠᱚ ᱵᱟᱝ ᱧᱟᱢ ᱫᱤᱧ
ᱚᱨ ᱟᱞᱮ ᱫᱚ ᱚᱱᱠᱟ ᱛᱮ ᱜᱮᱞᱮ ᱯᱟᱲᱟᱜ ᱜᱮᱭᱟ ᱵᱟᱲᱟᱭᱟᱢ ᱟᱞᱮ ᱢᱟᱲᱟᱝ ᱠᱞᱟᱥ ᱦᱚᱵᱟᱝ ᱦᱳᱭ ᱠᱟᱱ ᱛᱟᱞᱮᱭᱟᱥᱮ ᱤᱱᱠᱟ ᱛᱮᱜᱮ ᱞᱮ ᱯᱟᱲᱟᱣ ᱠᱟᱱ
ᱚ ᱛᱤᱥ ᱮᱠᱡᱟᱢ ᱪᱟᱵᱟᱜ ᱛᱟᱯᱮᱭᱟ
ᱮᱠᱡᱟᱢ ᱫᱚ, ᱵᱟᱝ ᱮᱠᱡᱟᱢ ᱫᱚ ᱱᱟᱜ ᱦᱩᱭᱩᱜᱼᱟ
ᱟᱪᱪᱷᱟ
ᱞᱟᱹᱭ ᱟᱠᱚ ᱛᱚ ᱟᱴᱷᱟᱥ ᱛᱟᱹᱨᱤᱠᱷ ᱠᱷᱚᱱᱟᱜ ᱥᱴᱟᱴ ᱫᱟᱲᱮᱭᱟᱜᱼᱟ ᱟᱫᱚ ᱟᱯᱟᱫᱟ ᱫᱚ ᱱᱳᱴᱤᱥ ᱟᱣᱨᱤ ᱠᱚ ᱮᱢᱟ
ᱚ ᱟᱞᱮᱭᱟᱜ ᱦᱚᱸ ᱥᱟᱛᱟᱥ ᱛᱟᱨᱤᱠᱷ ᱠᱷᱚᱱ ᱮᱠᱡᱟᱢ ᱢᱮᱱᱟᱜ ᱛᱟᱞᱮᱭᱟ
ᱚ
ᱟᱯᱮ ᱥᱮᱫ ᱤᱭᱟᱹ ᱦᱳᱭᱳᱜ ᱟᱛᱚ ᱚᱸᱰᱮ ᱤᱭᱟᱹ ᱦᱳᱭᱳᱜ ᱜᱮᱭᱟ ᱟᱨ ᱱᱚᱭᱮ ᱟᱜᱚᱥᱴ ᱟᱹᱫᱤᱵᱟᱥᱤ ᱫᱤᱵᱚᱥ
ᱦᱩᱸ
ᱦᱮᱸ
ᱦᱩᱸ ᱦᱩᱭᱩᱜ ᱜᱮᱭᱟ ᱱᱚᱰᱮ ᱜᱮ ᱦᱤᱡᱩᱜ ᱟᱢ
ᱱᱮᱞ ᱜᱤᱜᱤᱧ ᱥᱮ
ᱦᱩᱸ ᱡᱩᱫᱤ ᱵᱷᱟᱹᱜᱤ ᱞᱮᱠᱟ ᱠᱚ ᱠᱚᱨᱟᱭᱟ ᱛᱟᱦᱚᱞᱮ ᱱᱟᱜ ᱤᱧ ᱢᱮᱛᱟ ᱢᱮᱭᱟ
ᱟᱪᱪᱷᱟ
ᱦᱩᱸ ᱢᱟᱲᱟᱝ ᱨᱤᱧ ᱢᱮᱛᱟ ᱠᱚᱣᱟ ᱫᱟᱠᱟ ᱠᱚᱠᱚ ᱡᱚᱢ ᱦᱚᱪᱚ ᱠᱚᱜᱮᱭᱟ ᱵᱟᱰᱟᱭᱟᱢ
ᱟᱪᱪᱷᱟ ᱪᱮᱫ ᱠᱚᱢ ᱯᱟᱲᱟᱜ ᱠᱟᱱᱛᱮ ᱟᱯᱮᱭᱟᱜ ᱥᱤᱞᱮᱵᱟᱥ ᱪᱮᱫ ᱪᱮᱫ ᱠᱚ ᱢᱮᱱᱟᱜᱼᱟ ᱱᱚᱣᱟ ᱫᱷᱟᱣ
ᱟᱞᱮ ᱥᱤᱞᱮᱵᱟᱥ ᱨᱮ ᱟᱹᱰᱤ ᱜᱟᱱ ᱢᱮᱱᱟᱜ-ᱟ, ᱛᱩᱨᱟᱹ ᱞᱟᱹᱭ ᱟᱢᱤᱧ ᱠᱤ ᱥᱤᱞᱮᱵᱟᱥ ᱴᱟᱜ ᱰᱮᱢᱳ
ᱦᱮᱸ ᱞᱟᱹᱭ ᱢᱮ ᱚᱱᱟᱛᱮ ᱠᱚᱞᱴᱟ ᱯᱩᱨᱟᱹᱜᱼᱟ ᱛᱟᱦᱚᱞᱮ ᱠᱚᱞ ᱴᱟᱜ ᱦᱚᱸ ᱯᱩᱨᱟᱹᱜᱼᱟ ᱠᱚᱞ ᱨᱮᱱᱟᱜ ᱴᱟᱭᱤᱢ ᱦᱚᱸ ᱯᱩᱨᱟᱹᱜᱼᱟ ᱞᱟᱹᱭ ᱢᱮ ᱛᱟᱦᱞᱮ ᱪᱮᱫ ᱪᱮᱫ ᱠᱚ ᱢᱮᱱᱟᱜᱼᱟ
ᱦᱩᱸ ᱟᱞᱮ ᱱᱤᱭᱟᱹ ᱵᱟᱨ ᱢᱮᱡᱚᱨ ᱯᱮᱭᱟ ᱢᱮᱱᱟᱜ ᱠᱟᱜ ᱛᱟᱞᱮᱭᱟ ᱢᱮᱡᱚᱨ ᱯᱷᱟᱭᱤᱵ ᱥᱤᱠᱥ ᱥᱮᱵᱷᱮᱱ ᱢᱮᱡᱚᱡ ᱯᱷᱟᱭᱤᱵ ᱥᱤᱠᱥ ᱥᱮᱵᱮᱱ ᱴᱷᱤᱠ ᱜᱮᱭᱟ
ᱦᱮᱸ
ᱮᱵᱟᱨ ᱢᱮᱡ ᱦᱮᱸ ᱢᱮᱡᱮᱨ ᱯᱷᱟᱭᱤᱵ ᱨᱮ ᱢᱮᱱᱟᱜ ᱟᱠᱟᱫ ᱛᱟᱞᱮᱭᱟ ᱯᱚᱞᱤᱴᱤᱠᱮᱞ ᱯᱨᱳᱥᱮᱥ ᱤᱱ ᱤᱱᱰᱤᱭᱟ ᱴᱷᱤᱠ ᱜᱮᱭᱟ ᱟᱨ ᱮ ᱟᱨ ᱢᱮᱡᱚᱨ ᱥᱤᱠᱥ ᱨᱮᱫᱚ ᱢᱮᱱᱟᱜ ᱠᱟᱜ ᱛᱟᱞᱮᱭᱟ ᱯᱟᱨᱯᱮᱥᱴᱤᱠ ᱚᱱ ᱯᱳᱞᱤᱴᱤᱠᱮᱞ ᱪᱮᱯᱥ ᱢᱤᱱᱤᱥ ᱴᱤᱥᱮᱱ
ᱦᱮᱸ
ᱮᱵᱟᱨ ᱢᱮᱡᱚᱨ ᱥᱮᱵᱷᱮᱱ ᱨᱮ ᱢᱮᱱᱟᱜ ᱟ ᱛᱷᱤᱭᱚᱨᱤ ᱚᱯ ᱮᱱᱴᱟᱨᱱᱮᱥᱱᱟᱞ ᱨᱤᱞᱮᱥᱚᱱᱥᱤᱯ
ᱦᱮᱸ
ᱦᱚ ᱟᱨ ᱢᱟᱱᱮ ᱢᱮᱡᱚᱨ ᱯᱷᱟᱭᱤᱵ ᱨᱮ ᱱᱚᱣᱟ ᱢᱮᱱᱟᱜ ᱟ ᱛᱚ ᱟᱫᱚ ᱮᱵᱟᱨ ᱢᱮᱡᱚᱨ ᱯᱷᱟᱭᱤᱵ ᱨᱮᱱᱟᱜ ᱛᱤᱱᱟᱹᱜ ᱟᱛᱮᱜ ᱛᱟᱦᱮᱱ ᱛᱟᱞᱮᱭᱟ ᱵᱟᱰᱟᱭᱢ ᱜᱨᱩᱯ ᱜᱨᱩᱯ ᱮ ᱟᱨ ᱜᱨᱩᱯ ᱵᱤ ᱛᱟᱦᱮᱱ ᱛᱟᱞᱮᱭᱟ ᱟᱫᱚ ᱜᱨᱩᱯ ᱮ ᱨᱮ ᱯᱳᱱᱭᱟ ᱴᱚᱯᱤᱠ ᱛᱟᱦᱮᱱᱟ ᱜᱨᱩᱯ ᱵᱤ ᱨᱮ ᱯᱳᱱᱭᱟ ᱴᱩᱯᱤᱠ ᱛᱟᱦᱮᱱᱟ
ᱦᱮᱸ
ᱦᱮᱸ ᱟᱫᱚ ᱤᱱᱠᱟᱹ ᱛᱮᱜᱮ ᱴᱚᱯᱮᱠ ᱠᱚᱨᱟᱣ ᱦᱳᱭᱳᱜ ᱛᱤᱧᱟ ᱡᱮᱢᱚᱱ ᱟᱻ ᱯᱩᱨᱟᱹ ᱯᱩᱨᱤ ᱛᱚ ᱯᱟᱲᱦᱟᱣ ᱵᱟᱝ ᱥᱚᱢᱵᱷᱚᱵᱼᱟ ᱟᱫᱚ ᱡᱮᱢᱚᱱ ᱜᱨᱩᱯ ᱮᱠᱷᱚᱱᱟᱜ ᱟᱢ ᱢᱤᱫᱴᱟᱝ ᱵᱟᱨᱭᱟ ᱯᱮᱭᱟ ᱯᱩᱱᱭᱟ ᱠᱚᱢᱯᱞᱤᱴ ᱠᱮᱫᱮᱜ-ᱟᱢ ᱟᱵᱟᱨ ᱜᱨᱩᱯ ᱵᱤ ᱠᱷᱚᱱᱟᱜ ᱟᱵᱟᱨ ᱠᱚᱢᱯᱞᱤᱴ ᱠᱮᱫᱮᱜ-ᱟᱢ ᱤᱱᱟᱹ ᱴᱟᱜ ᱠᱚᱢᱯᱞᱤᱴ ᱠᱟᱛᱮ ᱟᱵᱟᱨ ᱢᱮᱡᱡᱚᱨ ᱥᱮ ᱟᱸ ᱥᱤᱠᱥ ᱨᱮᱢ ᱪᱟᱞᱟᱜ-ᱟ ᱚᱸᱰᱮ ᱦᱚᱸ ᱤᱝᱠᱟᱹ ᱜᱮ ᱥᱮᱢ ᱢᱟᱱᱮ ᱡᱚᱛᱚ ᱨᱮ ᱜᱮᱤ ᱟᱞᱮ ᱯᱩᱱᱭᱟ ᱠᱟᱛᱮ ᱟᱨ ᱴᱳᱴᱟᱞ ᱟᱴ ᱴᱤ ᱴᱚᱯᱤᱠ ᱢᱮᱱᱟᱜ ᱛᱟᱞᱮᱭᱟ
ᱟᱪᱪᱷᱟ
ᱜᱨᱩᱯ ᱮ ᱵᱤ ᱨᱮ ᱯᱩᱱᱤᱭᱟ ᱠᱟᱛᱮ ᱦᱟᱹᱴᱤᱧ ᱟᱠᱟᱱᱟ ᱟᱨ ᱴᱚᱴᱟ ᱛᱮ ᱟᱴᱴᱤ ᱢᱟᱱᱮ ᱦᱸᱟᱨ ᱴᱳᱴᱟᱞ ᱪᱚᱵᱽᱵᱤᱥ ᱴᱤ
ᱟᱪᱪᱷᱟ ᱱᱩᱱᱟᱹᱜ ᱜᱟᱱ ᱟᱹᱰᱤ ᱢᱟᱨᱟᱝ ᱥᱮᱞᱮᱵᱟᱥ ᱛᱟᱦᱚᱞᱮ
ᱦᱩᱸ ᱥᱮᱲᱟ ᱜᱮᱭᱟ ᱟᱫᱚ ᱩᱱᱟᱹᱜ ᱥᱮᱬᱟ ᱫᱚ ᱚᱠᱚᱭᱮ ᱠᱚᱨᱟᱣ-ᱟ ᱢᱮᱱᱼᱢᱮᱱ ᱴᱚᱯᱷᱤᱠ ᱯᱟᱸᱡᱟᱭ ᱢᱮ ᱩᱰᱩᱠ ᱢᱮ ᱟᱨ ᱚᱞ ᱢᱮ ᱥᱚᱴ ᱠᱟᱜ ᱟ ᱡᱠᱷ ᱫᱥ ᱯᱚ ᱢᱤᱜ ᱴᱟᱝ ᱴᱚᱯᱤᱠ ᱮᱢ ᱚᱞ ᱠᱮᱜ-ᱟ ᱮᱵᱟᱨ ᱚᱱᱟ ᱴᱚᱯᱤᱠ ᱚᱞ ᱠᱮᱜ-ᱟ ᱟᱫᱚ ᱵᱷᱤᱛᱤᱨ ᱨᱮ ᱫᱚ ᱡᱟᱸᱦᱟᱱᱟᱜ ᱤᱧ ᱵᱮᱱᱟᱣ ᱠᱟᱛᱮ ᱴᱚᱯᱤᱠ ᱨᱮᱫᱚ ᱵᱩᱡᱷᱟᱹᱜ ᱠᱟᱱ ᱜᱮᱭᱟ ᱥᱮ ᱡᱮ ᱚᱠᱟ ᱴᱚᱯᱤᱠ ᱫᱚ ᱚᱠᱟ ᱵᱩᱡᱷᱟᱹᱜ ᱠᱟᱱ
ᱦᱩᱸ ᱟᱨ ᱟᱞᱮ ᱦᱚᱸ ᱟᱹᱰᱤ ᱟᱢᱫᱟ ᱥᱤᱞᱮᱵᱟᱥ
ᱦᱟᱸ ᱱᱚ ᱴᱚᱯᱤᱠ ᱟᱨ ᱱᱤᱭᱚᱢ ᱵᱚᱨ ᱢᱟᱱ ᱟᱵᱟᱨ ᱵᱟᱝᱞᱟ ᱢᱮᱱᱟᱜ ᱛᱟᱞᱮ ᱵᱩᱡᱷᱟᱴ ᱟ ᱛᱟ ᱯᱚᱨ ᱛᱚ ᱵᱟᱱᱩᱜ ᱠᱤᱱᱟ
ᱢᱟᱱᱮ ᱤᱭᱮ ᱡᱮᱱᱟᱨᱮᱞ ᱯᱮᱯᱤᱨ ᱦᱤᱥᱟᱵ ᱛᱮ
ᱮᱭ ᱤᱥᱤ ᱨᱮ ᱦᱮᱸ
ᱟᱪᱪᱷᱟ ᱚᱱᱟ ᱢᱟ ᱮᱭ ᱮᱭ ᱥᱤᱥᱤ ᱨᱮ ᱥᱚᱨᱴ ᱠᱚᱥᱪᱮᱱ ᱨᱮ ᱛᱟᱦᱮᱱ ᱜᱮᱭᱟ ᱮᱢ ᱥᱤ ᱠᱤᱭᱩ
ᱥᱚᱨᱴ ᱠᱩᱥᱪᱮᱱ ᱮᱢᱥᱤᱠᱤᱭᱩ ᱚᱱᱟ ᱫᱚ ᱤᱱᱴᱟᱨ ᱱᱟᱞ ᱨᱮ
ᱤᱱᱴᱟᱨᱱᱟᱞ ᱫᱚ ᱵᱟᱝ ᱯᱷᱟᱭᱱᱟᱨᱞ ᱥᱮᱢᱤᱥᱴᱟᱨ ᱨᱮ ᱟᱞᱮᱭᱟᱜ ᱡᱚᱠᱷᱚᱱ ᱛᱟᱦᱮᱸ ᱠᱟᱱᱟ ᱦᱮᱸ ᱤᱧ ᱮᱥ ᱥᱤ ᱨᱮ ᱛᱚᱠᱷᱚᱱ ᱟᱞᱮ ᱤᱭᱟᱹ ᱛᱟᱦᱮᱸ ᱠᱟᱱ ᱛᱟᱵᱚᱱᱟ ᱪᱮᱫ ᱞᱮᱧ ᱥᱚᱨᱴ ᱠᱚᱥᱪᱮᱱ ᱜᱮ ᱛᱟᱦᱮᱸ ᱠᱟᱱᱟ
ᱠᱤᱱᱛᱩ ᱟᱞᱮ ᱫᱚ ᱥᱚᱴ ᱥᱚᱴ ᱠᱳᱥᱥᱮᱱ ᱟᱣᱨᱤ ᱦᱤᱡᱩᱜ ᱛᱟᱞᱮᱭᱟ ᱵᱟᱝ ᱦᱮᱡ ᱟᱠᱟᱱ ᱛᱟᱞᱮᱭᱼᱟ ᱥᱚᱨᱴ ᱠᱚᱥᱪᱮᱱ ᱢᱟᱱᱮ ᱱᱚᱝᱠᱟ ᱴᱤᱠ ᱢᱟᱨᱠ ᱦᱤᱥᱟᱹᱵ ᱛᱮᱫᱚ ᱵᱟᱝ ᱦᱮᱡ ᱟᱠᱟᱱᱟ ᱱᱤᱝᱠᱹ ᱠᱚᱥᱪᱮᱱ ᱜᱮ ᱦᱮᱡ ᱟᱠᱟᱱᱟ ᱦᱟᱜ ᱟᱨ ᱛᱟᱦᱮᱱ ᱠᱷᱟᱱ ᱢᱟᱛᱚ ᱠᱷᱩᱵ ᱵᱷᱟᱹᱜᱤ ᱠᱟᱛᱷᱟ ᱵᱟᱝ ᱚᱞ ᱦᱩᱭᱩᱜ ᱛᱤᱧᱟᱹ
ᱟᱞᱮ ᱚᱱᱟ ᱮᱠᱡᱟᱢ ᱩᱭᱤᱵᱟᱨ ᱥᱤᱴ ᱨᱮ ᱦᱩᱭ ᱞᱮᱱᱼᱟ
ᱳᱭᱮᱢᱟᱨᱥᱤᱴ ᱟᱭᱩ ᱱᱟ ᱡᱩᱫᱤ ᱚᱱᱠᱟ ᱦᱩᱭᱩᱜᱼᱟ ᱢᱟ ᱠᱟᱥᱟᱢ ᱤᱧ ᱫᱩᱧ ᱯᱟᱥ ᱜᱮᱭᱟ ᱦᱟᱸᱜ ᱡᱟᱭ ᱪᱟᱹᱠᱨᱤ ᱯᱚᱨᱤᱠᱷᱟ ᱠᱚ ᱮᱢ ᱵᱟᱲᱟ ᱩᱱᱠᱩ ᱠᱚ ᱵᱟᱲᱟᱭᱼᱟ ᱛᱚ ᱟᱞᱮ ᱫᱚ ᱵᱟᱝ ᱦᱩᱭ ᱠᱟᱱᱟ ᱚᱠᱚᱭᱟᱜ ᱢᱟᱱᱮ ᱯᱨᱚᱛᱷᱚᱢ ᱠᱚ ᱥᱤᱱᱤᱭᱟᱨ ᱩᱱᱠᱩ ᱦᱚᱸ ᱛᱚ ᱚᱝᱠᱟ ᱢᱟ ᱵᱟᱠᱚ ᱞᱟᱹᱭ ᱟᱠᱟᱜᱼᱟ, ᱡᱮ ᱠᱚᱱᱚ ᱱᱚᱝᱠᱟ ᱳᱭᱮᱢᱟᱨ ᱥᱤᱴ ᱨᱮ ᱱᱚᱝᱠᱟ ᱮᱢ ᱥᱤ ᱠᱤᱭᱩ ᱦᱮᱡ ᱠᱟᱱᱟ ᱥᱮ ᱵᱟᱝ?
ᱚᱻ ᱟᱞᱮ ᱠᱚᱞᱮᱡᱽ ᱠᱚᱨᱮ ᱜᱚᱢᱠᱮ ᱮᱢ ᱠᱟᱫᱟᱞᱮ ᱮ ᱥᱤ ᱥᱤ ᱯᱮᱯᱟᱨ ᱚᱱᱟ ᱩᱱᱟᱴᱟᱜ ᱜᱮ ᱾ ᱢᱤᱫ ᱫᱷᱟᱣ ᱛᱟᱦᱮᱸ ᱠᱟᱱᱟ ᱟᱨ ᱢᱤᱫ ᱫᱷᱟᱣ ᱛᱟᱦᱮᱸ ᱠᱮᱱᱮᱭ ᱤ ᱮᱱ ᱵᱤ ᱮᱥ ᱤᱱᱵᱷᱟᱨᱳᱢᱮᱱᱴ ᱥᱟᱭᱮᱱᱥ ᱾
ᱦᱩᱸ ᱦᱩᱸ ᱦᱩᱸ ᱾
ᱱᱚᱸᱰᱮ ᱫᱚ ᱟᱭᱮᱱ ᱾
ᱮ ᱢᱟᱱᱮ ᱵᱚᱦᱚᱜ ᱠᱚ ᱵᱟᱭ ᱠᱟᱹᱢᱤᱭᱮᱜ ᱛᱤᱧᱟ ᱮ ᱛᱚ ᱯᱟᱨᱤᱥᱟᱱ ᱨᱮ ᱢᱟᱱᱟᱧᱟ ᱥᱮ ᱥᱟᱹᱨᱤ ᱥᱟᱹᱨᱤ ᱾ ᱪᱮᱫ ᱤᱧ ᱢᱮᱛᱟᱢᱟ ᱟᱭᱩᱵ ᱵᱮᱨᱟ ᱵᱷᱟᱹᱜᱤ ᱞᱮᱠᱟ ᱵᱟᱹᱧ ᱡᱟᱹᱯᱤᱫ ᱟᱠᱟᱜᱼᱟ ᱾ ᱥᱮᱛᱟᱜ ᱵᱮᱲᱟ ᱛᱤᱱ ᱠᱷᱚᱱᱤᱧ ᱡᱟᱹᱯᱤᱫ ᱟᱠᱟᱜᱼᱟ, ᱵᱟᱰᱟᱭᱟᱢ ᱵᱟᱨᱚᱴᱟ ᱠᱷᱚᱱᱟᱜ ᱤᱧ ᱡᱟᱹᱯᱤᱫ ᱟᱠᱟᱫᱼᱟ ᱾ ᱯᱩᱨᱟᱹ ᱱᱚᱜᱼᱚᱭ ᱱᱤᱛᱚᱜ ᱮᱱᱤᱧ ᱵᱮᱨᱮᱫ ᱠᱟᱱᱟ, ᱮᱵᱟᱨ ᱪᱮᱜ ᱦᱚᱸ ᱪᱮ ᱦᱚᱸ ᱵᱟᱹᱧ ᱪᱤᱠᱟᱹᱼᱼ ᱠᱟᱹ ᱠᱟᱜᱼᱟ ᱥᱩᱫᱩ ᱚᱲᱟᱜ ᱨᱮᱱᱟᱜ ᱤᱧ ᱠᱟᱹᱢᱤ ᱠᱟᱟᱜᱼᱟ ᱡᱚᱜ ᱠᱟᱜᱽᱟᱹᱧ ᱟᱨ ᱡᱚᱢ ᱦᱚᱸ ᱵᱟᱹᱧ ᱡᱚᱢ ᱠᱟᱜᱼᱟ ᱤᱱᱠᱟᱹ ᱛᱮᱜᱮᱧ ᱡᱟᱹᱯᱤᱫ ᱟᱠᱟᱟᱜᱼᱟ ᱛᱩᱯᱩ ᱦᱚᱸ ᱵᱟᱹᱧ ᱛᱩᱯᱩ ᱣᱟᱠᱟᱱᱟ ᱫᱟᱠᱟ ᱠᱚ ᱵᱟᱹᱧ ᱡᱚᱢᱼᱟ ᱠᱟᱜᱼᱟ
ᱟᱪᱪᱷᱟ ᱩᱱᱟᱹᱜ,
ᱪᱮᱧ ᱪᱤᱠᱟᱹᱭ ᱾ ᱯᱟᱲᱦᱟᱣ ᱠᱚᱨᱮ ᱫᱚ ᱵᱟᱹᱧ ᱵᱤᱡᱤ ᱵᱟᱲᱟᱭ ᱜᱮᱭᱟ ᱯᱟᱲᱦᱟᱣ ᱫᱚᱧ ᱯᱟᱲᱦᱟᱜ ᱠᱟᱱ ᱛᱟᱦᱮᱸᱱᱟ ᱤᱧ ᱫᱚ ᱟᱹᱰᱤ ᱰᱤᱯᱨᱮᱥᱮᱱ ᱨᱮ ᱢᱤᱱᱟᱹᱧᱟ ᱾ ᱪᱮᱜ ᱤᱧ ᱢᱮᱴᱟᱢᱟ ᱠᱮᱭᱟ ᱠᱟᱨᱩ ᱢᱮ ᱾
ᱪᱮᱫᱟᱜ ᱰᱤᱯᱨᱮᱥᱚᱱ ᱨᱮ ᱢᱮᱱᱟᱜᱼᱟ?
ᱚᱱᱟ ᱫᱚ ᱯᱚᱨᱮ ᱛᱮᱧ ᱢᱮᱛᱟᱢᱟ ᱱᱟᱜ ᱾ ᱱᱚᱰᱮ ᱫᱚ ᱵᱟᱝ ᱞᱟᱹᱭ ᱜᱟᱱᱟᱜᱼᱟ ᱾
ᱟᱪᱪᱷᱟ,
ᱵᱟᱠᱷᱟᱱ ᱡᱟᱦᱟᱸᱭ ᱠᱚ ᱡᱩᱫᱤ ᱨᱮᱠᱚᱨᱰ ᱠᱚᱠᱚ ᱟᱸᱡᱚᱢᱟ ᱥᱮ ᱞᱟᱹᱭᱟ ᱠᱩᱭᱟ ᱱᱩᱠᱤᱱ ᱫᱚ ᱪᱮᱫ ᱠᱚᱵᱤᱱ ᱨᱚᱯ ᱠᱚᱲᱟ ᱠᱟᱱᱟᱭ ᱱᱚᱝᱠᱟ ᱦᱚᱸ ᱦᱩᱭᱩᱜ ᱜᱮᱭᱟ ᱠᱚᱱᱚ ᱫᱤᱱ ᱾
ᱟᱪᱪᱷᱟ ᱦᱚᱸ ᱦᱚᱸ ᱾ ᱦᱮᱸ ᱤᱧᱟᱹᱜ ᱵᱮᱠᱜᱨᱟᱣᱩᱱ ᱨᱮ ᱟᱣᱟᱪ ᱦᱤᱡᱩᱜ ᱠᱟᱱᱟ ᱡᱟᱦᱟᱱᱟᱜ᱾
ᱵᱟᱝ ᱜᱮ᱾
ᱤᱧ ᱢᱟ ᱴᱮᱠᱚ ᱤᱭᱟᱹ ᱟᱛᱩ, ᱟᱛᱩ ᱨᱮ ᱦᱮᱜ ᱚᱲᱟᱜ ᱦᱮᱜ ᱟᱠᱟᱱᱟᱧ ᱛᱚᱼᱼ ᱟᱫᱚ ᱚᱱᱟᱜᱮ ᱴᱟᱠ, ᱴᱟᱠᱴᱟᱨ ᱠᱚ ᱪᱟᱞᱟᱜ ᱠᱟᱱᱟ ᱥᱮᱼᱼ ᱢᱟᱱᱮ ᱢᱟᱴ ᱫᱷᱟᱨᱮ ᱚᱲᱟᱜ ᱛᱟᱞᱮ ᱫᱚ, ᱟᱞᱮ ᱥᱮ ᱛᱤᱡᱩ ᱠᱚ ᱨᱟᱜ ᱮᱫᱟ ᱠᱚ ᱥᱮᱼᱼ ᱡᱷᱤ ᱡᱷᱤ ᱵᱟᱠᱚ ᱪᱟᱞᱟᱜ ᱜᱮ ᱦᱮᱸ ᱦᱮᱜ ᱠᱟᱱᱟᱹᱧ ᱛᱤᱥᱟᱹᱜ ᱠᱟᱱ ?
ᱛᱤᱥᱚᱜ ᱛᱤᱥᱮᱢ ᱪᱟᱞᱟᱣᱮᱱᱟ, ᱞᱟᱹᱭᱟᱢ ᱛᱚ ᱪᱟᱞᱟᱣ ᱟᱠᱟᱱᱟ ᱚᱲᱟᱜ?
ᱟᱫᱚ ᱞᱤᱭᱟᱢ ᱵᱚᱞᱛᱮ ᱤᱧ ᱛᱤᱥ ᱦᱮᱡ ᱞᱤᱧ ᱞᱟᱭ ᱢᱮ ᱥᱮ ᱦᱟᱸᱼᱼ ᱥᱮ ᱵᱤᱨᱚᱥᱯᱚᱛᱤ ᱵᱟᱨ ᱦᱤᱞᱳᱜ ᱚᱱᱮ ᱤᱧ ᱡᱷᱤ ᱤᱧ ᱡᱷᱤ ᱵᱚᱸᱜᱟ ᱛᱟᱞᱟ ᱮᱱᱟᱭ ᱛᱚ ᱟᱫᱚ? ᱤᱧ ᱚᱸᱰᱮ ᱪᱟᱞᱟᱣ ᱞᱮᱱᱟᱹᱧ ᱢᱟᱱᱮ ᱰᱟᱭᱨᱮᱠ ᱠᱚᱞᱟᱱᱤ ᱠᱷᱚᱱ ᱜᱮᱼᱼ ᱟᱫᱚ ᱦᱟᱱᱛᱮ ᱪᱟᱞᱟᱣ ᱱᱤᱧ ᱵᱚᱨᱫᱷᱚᱢᱟᱱ ᱥᱮᱜ ᱚᱲᱟᱜ ᱫᱚ ᱵᱟᱝ ᱦᱮᱜ ᱠᱟᱱᱟᱧ ᱟᱫᱚ ᱚᱸᱰᱮ ᱠᱷᱚᱱᱼᱼ ᱟ ᱦᱚᱞᱟᱱᱚᱜ ᱟᱫᱚ ᱚᱲᱟᱜ ᱟᱠᱟᱱᱤᱧ ᱟᱫᱚ ᱢᱤᱫᱷᱟᱹᱤᱧᱼᱼ ᱟᱵᱟᱨ ᱰᱟᱭᱨᱮ ᱚᱸᱰᱮ ᱠᱷᱚᱱ ᱤᱭᱟᱹ ᱠᱚᱞᱟᱱᱤ ᱜᱮ ᱛᱤᱜᱩ ᱨᱩᱣᱟᱲᱚᱜ ᱤᱧ? ᱛᱟᱪᱪᱷᱟ ᱚᱲᱟᱜ ᱪᱟᱞᱟᱜ ᱞᱤᱜᱤᱧ ᱚᱲᱟᱜ ᱠᱷᱚᱱ ᱜᱮ ᱨᱚᱣᱟᱲᱚᱜ ᱟᱧ ᱾ ᱦᱚ ᱜᱟᱯᱟ ᱪᱟᱞᱟᱜ ᱤᱸᱧ ᱦᱩᱸ ᱡᱟᱹᱼᱼ ᱡᱟᱹᱯᱤᱜ ᱦᱚᱸ ᱵᱟᱝ ᱦᱚᱭ ᱞᱮᱱᱟ, ᱥᱮᱫᱤᱱ ᱦᱤᱞᱚᱜ ᱪᱟᱞᱟᱣ ᱞᱮᱱᱟᱹᱧ ᱜᱮᱥ ᱦᱚᱸ ᱡᱟᱯᱤᱜ ᱵᱟᱝ ᱦᱩᱭ ᱞᱮᱱᱟ᱾
ᱪᱮᱜ ᱠᱟᱡ? ᱡᱟᱹᱨᱱᱤ ᱛᱮ ᱟᱹᱰᱤ ᱠᱚᱥᱴᱚ ᱵᱩᱡᱷᱟᱹᱜ ᱜᱮᱭᱟ ᱵᱟᱲᱟᱭᱟᱢ, ᱞᱟᱸᱜᱟ ᱪᱟᱵᱟᱜ ᱟᱢ ᱦᱚᱲᱢᱚ ᱠᱚ ᱤᱧ ᱢᱟ ᱡᱟᱥᱛᱤᱧ ᱩᱭᱦᱟᱹᱨ ᱞᱮᱠᱷᱟᱱ ᱵᱚᱦᱚᱜᱼᱼ ᱤᱧ ᱱᱚᱸᱰᱮ ᱠᱷᱚᱱᱤᱧ ᱪᱟᱞᱟᱜᱼᱟ ᱠᱟᱸᱰᱮ, ᱱᱮᱜ ᱥᱮᱴᱮᱨ, ᱥᱮᱴᱮᱨ ᱛᱮ ᱢᱮᱥ ᱤᱧ ᱥᱮᱴᱮᱨ ᱞᱮᱱ ᱠᱷᱟᱡ ᱟᱫᱚ ᱮᱛᱚ ᱢᱟᱱᱮ ᱮᱛᱚᱼᱼ ᱮᱛᱚ ᱞᱟᱸᱜᱟ ᱜᱤᱧ ᱵᱩᱡᱷᱟᱹᱣᱟ ᱥᱮ ᱟᱨ ᱵᱚᱦᱚᱜ ᱠᱚ ᱦᱟᱹᱥᱩᱧᱟ᱾ ᱢᱤᱫ ᱥᱚᱢᱚᱭ ᱫᱚ ᱴᱷᱤᱠ ᱜᱤᱧ ᱛᱟᱦᱮᱸᱱᱟ ᱟᱨ ᱢᱤᱫ ᱥᱚᱢᱚᱭ ᱫᱚ ᱟᱹᱰᱤ ᱵᱟᱝ ᱴᱷᱤᱠ ᱤᱧ ᱵᱩᱡᱷᱟᱹᱣᱟ ᱢᱟᱱᱮᱼᱼ ᱤᱭᱟᱹ ᱜᱟᱹᱰᱤ ᱠᱚᱨᱮᱱᱟᱜ ᱫᱤᱱ ᱪᱮ ᱥᱮ ᱟᱨ ᱚᱱᱟ ᱵᱟᱥ ᱨᱮ ᱡᱩᱫᱤᱧ ᱫᱩᱲᱩᱵᱟ, ᱟᱫᱚ ᱚᱸᱰᱮ, ᱢᱮ ᱚᱸᱰᱮ ᱢᱤᱥ ᱟᱨ ᱠᱷᱩᱵ ᱫᱩᱦᱩᱲ ᱵᱩᱡᱷᱟᱹᱜᱼᱟ, ᱟᱹᱲᱤᱥᱜᱮ ᱮᱠᱫᱚᱢ ᱨᱩᱠᱩ ᱨᱩᱠᱩ ᱛᱮᱹᱢ ᱪᱟᱞᱟᱜ
ᱦᱩᱸ ᱟᱞᱮᱭᱟᱜ ᱦᱚᱸ ᱚᱝᱟ ᱚᱝᱠᱟ ᱤᱧᱦᱚᱸ ᱚᱝᱠᱟ ᱦᱩᱞ ᱢᱟᱦᱟ ᱦᱤᱞᱳᱜ ᱚᱱᱟ ᱩᱲᱟᱜ ᱦᱮᱡ ᱞᱤᱱᱤᱧ ᱢᱟᱱᱮ ᱦᱩᱞ ᱢᱟᱦᱟ ᱞᱟᱦᱟ ᱦᱤᱞᱳᱜ ᱢᱟᱱᱮ ᱞᱟᱦᱟ ᱦᱤᱞᱳᱜ ᱦᱩᱞ ᱢᱟᱦᱟ ᱛᱟᱦᱮᱸ ᱠᱟᱱᱟ ᱢᱚᱝᱜᱚᱞ ᱵᱟᱨ ᱟᱨ ᱤᱧ ᱩᱲᱟᱜ ᱨᱚᱵᱤᱵᱟᱨ ᱩᱲᱟᱜ ᱦᱮᱡ ᱞᱤᱱᱤᱧ ᱟᱫᱚ ᱚᱲᱟᱜ ᱦᱮᱡ ᱠᱟᱛᱮ ᱠᱷᱳᱡᱳᱨᱤ ᱠᱚ ᱤᱫᱤᱭ ᱜᱤᱭᱟᱹᱧ ᱩᱲᱟᱜ ᱠᱷᱚᱱ ᱜᱮ ᱟᱫᱚ ᱠᱷᱩᱡᱩᱨᱤ ᱟᱜᱩ ᱦᱮᱜ ᱞᱤᱱᱤ ᱥᱮᱫᱤᱱ ᱜᱮ ᱨᱩᱣᱟᱹᱲ ᱦᱮᱜ ᱠᱟᱛᱮ ᱱᱚᱰᱮ ᱦᱮᱡᱠᱟᱛᱮ ᱢᱤᱫ ᱜᱷᱚᱱᱴᱟ ᱵᱟᱨ ᱜᱷᱚᱱᱴᱟ ᱞᱮᱠᱟ ᱛᱟᱦᱮᱸ ᱠᱟᱱᱤᱧ ᱟᱵᱟᱨ ᱨᱩᱣᱟᱹᱲ ᱠᱟᱱᱤᱧ ᱠᱚᱞᱟᱱᱤ ᱜᱮ ᱨᱩᱣᱟᱹᱲ ᱠᱟᱛᱮᱜ ᱨᱩᱢ ᱨᱮ ᱨᱩᱢ ᱨᱮ ᱵᱮᱜᱽ ᱠᱚ ᱫᱚᱦᱚ ᱠᱟᱹᱫᱤᱧ ᱵᱮᱜᱽ ᱠᱚ ᱡᱷᱚᱛᱚ ᱫᱚᱦᱚ ᱠᱟᱫᱤᱧ ᱛᱤ ᱡᱟᱸᱜᱟ ᱟᱹᱨᱩᱵ ᱠᱟᱱᱤᱧ ᱟᱹᱨᱩᱵ ᱠᱟᱛᱮᱫ ᱟᱨᱦᱚ ᱪᱟᱞᱟᱣ ᱱᱤᱧ ᱦᱚᱥᱯᱟᱲᱟ ᱟᱛ ᱦᱟᱥᱟ ᱯᱟᱦᱟ ᱪᱟᱞᱟ ᱠᱟᱛᱮ ᱠᱟᱴ ᱠᱚ ᱪᱷᱟᱯᱟ ᱦᱩᱭᱩᱜ ᱠᱟᱱᱟ ᱛᱤᱱᱟᱹᱜ, ᱛᱤᱱᱟᱹᱜ ᱡᱟᱨᱱᱤ ᱠᱟᱹᱫᱤᱧ ᱦᱮᱡ ᱠᱟᱛᱮ ᱡᱚᱢ ᱠᱟᱹᱫᱤᱧ ᱡᱟᱹᱯᱤᱫ ᱠᱟᱹᱫᱟᱹᱧ᱾
ᱤᱧ ᱫᱚ ᱚᱝᱠᱟ ᱫᱚ ᱵᱟᱹᱧ ᱠᱩᱥᱤᱭᱟᱜ-ᱟ, ᱪᱟ ᱟᱨ ᱪᱮᱜ ᱮᱢ ᱪᱤᱠᱟᱹᱭᱟ ᱵᱟᱫᱽᱫᱷᱚᱛᱟ ᱢᱩᱞᱚᱠ ᱠᱚᱨᱟᱣ ᱦᱩᱭᱩᱜᱼᱟ ᱡᱩᱫᱤ ᱫᱚᱨᱠᱟᱨ ᱛᱟᱦᱮᱱ ᱠᱷᱟᱱ
ᱦᱳᱭ ᱟᱪᱪᱷᱟ ᱴᱷᱤᱠ ᱜᱤᱭᱟ ᱚᱠᱛᱚ ᱦᱩᱭ ᱠᱟᱱᱟ।
ᱛᱤᱱᱟᱹᱜ ᱴᱟᱭᱤᱢ?
ᱦᱮᱸ ᱦᱩᱭᱳᱭ ᱠᱟᱱᱟ
ᱦᱮᱸᱛᱚ ᱥᱟᱹᱨᱤ ᱜᱮ ᱛᱚ!
ᱦᱳᱭ